ᱦᱮᱸ ᱜᱚᱝᱠᱮ ᱡᱚᱦᱟᱨ ᱜᱮ ᱟᱸᱡᱚᱢ ᱫᱟ ᱵᱤᱱ
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱚᱻ ᱟᱫᱚ ᱛᱟᱦᱚᱞᱮ ᱜᱟᱯᱟ ᱠᱚᱫᱚ ᱪᱮᱫᱠᱟ ᱪᱮᱫ ᱠᱚ ᱯᱨᱳᱜᱨᱟᱢ ᱵᱮᱱ ᱫᱚᱦᱚᱣ ᱠᱟᱫᱟ ᱢᱟᱱᱮ ᱜᱟᱯᱟ ᱠᱚᱫᱚ ᱪᱮᱫ ᱠᱚᱵᱤᱱ ᱪᱤᱠᱟᱹᱭᱟ ᱛᱟᱦᱚᱞᱮ
ᱜᱟᱯᱟ ᱫᱚ ᱟᱹᱞᱤᱧ ᱫᱚ ᱚᱱᱟ ᱠᱷᱚᱱᱚᱛ ᱵᱟᱹᱫᱽ ᱠᱷᱮᱛ ᱠᱚ ᱠᱟᱹᱴᱤᱡ ᱟᱫᱚ ᱠᱟᱹᱴᱤᱡ ᱜᱟᱯᱟ ᱫᱚ ᱥᱮᱛᱟᱜ ᱵᱮᱲᱟ ᱱᱟᱦᱟᱜ ᱱᱟᱦᱮᱞ ᱠᱟᱹᱴᱤᱡ ᱡᱚᱲᱟᱣ ᱵᱟᱲᱟ ᱦᱩᱭᱩᱜ-ᱟ ᱡᱟᱦᱟᱸᱜᱮ ᱠᱟᱹᱴᱤᱡ ᱥᱤ ᱯᱩᱚᱴᱩᱨ ᱫᱚᱦᱚ ᱠᱟᱜ ᱦᱩᱭᱩᱜ-ᱟ ᱫᱟᱜ ᱢᱟ ᱡᱟᱹᱲᱤ ᱡᱟᱦᱟᱸ ᱛᱤᱥ ᱦᱩᱭᱩᱜ-ᱟ ᱟᱨᱦᱚᱸ ᱛᱟᱲᱟᱛᱟᱲᱤ ᱟᱨ ᱢᱤᱫ ᱪᱟᱥ ᱠᱷᱟᱱ ᱜᱮ ᱞᱚᱥᱚᱫᱚᱜ-ᱟ ᱥᱮ ᱚᱱᱟ ᱵᱟᱹᱫᱽ ᱠᱚ ᱟᱹᱨᱤ ᱯᱩᱴᱩᱨ ᱥᱤ ᱯᱩᱴᱩᱨ ᱠᱟᱜ ᱦᱩᱭᱩᱜ-ᱟ ᱡᱟᱦᱟᱸᱜᱮ
ᱟᱹᱭ ᱟᱫᱚ ᱜᱚᱢᱠᱮ ᱴᱷᱟᱱᱰᱟ ᱠᱚ ᱞᱟᱜᱟᱣ ᱟᱫ ᱵᱮᱱᱟ ᱥᱮ ᱪᱮᱫ
ᱴᱟᱱᱰᱟᱦ ᱟᱫᱚ ᱠᱟᱹᱴᱤᱡ ᱦᱟᱞᱠᱟ ᱢᱤᱫᱴᱟᱝ ᱢᱩ ᱜᱟᱱ ᱛᱮᱯᱮᱫ ᱟᱠᱟᱱ ᱴᱷᱟᱱᱰᱟ ᱦᱟᱨᱠᱟ ᱞᱟᱜᱟᱣ ᱞᱟᱜᱟᱣ ᱠᱟᱱᱟ ᱟᱲᱟᱝ ᱠᱚᱱᱟᱜ ᱢᱚᱴᱟ ᱜᱮ ᱟᱸᱡᱚᱢᱚᱜ ᱠᱟᱱᱟ ᱥᱮ ᱪᱮᱫ
ᱦᱮᱸ ᱦᱮᱸ ᱚᱱᱟ ᱜᱮᱞᱤᱧ ᱞᱟᱹᱭᱮᱫ-ᱟ ᱟᱫᱚ ᱟᱹᱞᱤᱧ ᱦᱚᱸ ᱠᱤᱥᱩᱫᱤᱱ ᱢᱟᱲᱟᱝ ᱜᱮᱞᱤᱧ ᱴᱷᱟᱱᱰᱟ ᱞᱟᱜᱟᱣᱟᱫ ᱞᱤᱧ ᱛᱟᱦᱮᱱᱟ ᱵᱩᱡᱷᱟᱹᱣ ᱠᱮᱫ ᱵᱮᱱ ᱛᱚ ᱚᱱᱟ ᱞᱟᱜᱟᱣ ᱯᱚᱨᱮ ᱢᱟᱱ ᱮᱴᱟᱜ ᱠᱤᱪᱩ ᱨᱩᱣᱟᱹ ᱦᱟᱹᱥᱩ ᱴᱷᱤᱠ ᱜᱮᱭᱟ ᱠᱤᱱᱛᱩ ᱚᱱᱮ ᱴᱷᱟᱱᱰᱟ ᱞᱟᱜᱟᱣ ᱞᱮᱠᱷᱟᱱ ᱢᱟᱱᱮ ᱮᱢᱚᱱ ᱢᱩ ᱠᱚ ᱥᱩᱲᱥᱩᱲᱟᱹᱜ-ᱟ ᱵᱟᱝ ᱢᱟᱱᱮ ᱠᱟᱹᱴᱤᱡ ᱦᱚᱸ ᱴᱤᱠᱟᱹᱣ ᱵᱟᱝ ᱜᱟᱱᱚᱜ ᱟ ᱦᱮ ᱵᱟᱝ ᱜᱚᱝᱠᱮ
ᱦᱳᱭ ᱦᱳᱭ ᱦᱳᱭ
ᱟᱹᱰᱤ ᱟᱹᱲᱤᱥ ᱜᱮ ᱵᱩᱡᱷᱟᱹᱜᱼᱟ ᱛᱟᱦᱚᱞᱮ ᱜᱚᱝᱠᱮ ᱟᱯᱮ ᱚᱱᱛᱮ ᱚᱱᱠᱟ ᱥᱮᱸᱫᱽᱨᱟ ᱠᱚᱯᱮ ᱪᱟᱞᱟᱣ ᱵᱟᱲᱟᱜ-ᱟ ᱥᱮ ᱵᱟᱝ
ᱦᱳᱭ ᱟᱞᱮ ᱢᱟ ᱱᱚᱜ-ᱚᱭ ᱥᱮᱸᱫᱽᱨᱟ ᱠᱚᱞᱮ ᱪᱟᱣ ᱵᱟᱲᱟᱜ ᱠᱟᱱ ᱛᱟᱦᱮᱸᱫ ᱡᱟᱦᱟᱸᱜᱮ ᱛᱚᱨᱚᱫ ᱠᱚ ᱜᱚᱡ ᱪᱷᱟᱛᱟ ᱢᱟᱛᱟ ᱠᱚ ᱤᱫᱤ ᱠᱟᱛᱮᱫ ᱧᱟᱢ ᱫᱚᱠᱚ ᱧᱟᱢᱚᱜ ᱠᱟᱱ ᱦᱳᱭ ᱪᱟᱞᱟᱣᱮᱱ ᱥᱚᱯᱛᱟ ᱨᱮ ᱢᱚᱱᱮ ᱦᱚᱭ ᱪᱟᱞᱞᱮ ᱜᱚᱡ ᱞᱮᱫ ᱠᱚᱣᱟ ᱚᱱᱮ ᱢᱚᱬᱮ ᱜᱚᱴᱟᱝ ᱥᱮ ᱯᱩᱱᱭᱟ ᱚᱱᱠᱟᱞᱮ ᱜᱚᱡ ᱞᱮᱫ ᱠᱚᱣᱟ
ᱦᱩᱸ
ᱡᱟ ᱜᱮ ᱧᱟᱢ ᱫᱚᱠᱚ ᱧᱟᱢ ᱵᱟᱲᱟᱜ ᱠᱟᱱ ᱛᱟᱦᱮᱸ ᱜᱚᱨᱚᱢ ᱠᱚ ᱡᱟᱦᱟ ᱜᱮ ᱵᱟᱭ ᱫᱟᱜᱮᱜ ᱛᱮ ᱫᱚᱦᱚ ᱫᱚᱦᱚ ᱵᱟᱲᱟ ᱞᱮᱫᱟᱭ ᱛᱚᱨᱦᱚᱫ ᱠᱚ ᱚᱰᱩᱠ ᱞᱮᱱᱟ ᱚᱱᱮ ᱚᱱᱠᱟ ᱪᱟᱞᱟᱣ ᱫᱚᱞᱮ ᱪᱟᱞᱟᱣ ᱵᱟᱲᱟᱜ ᱜᱮᱭᱟ ᱟᱯᱮ ᱜᱚᱝᱠᱮ ᱛᱟᱦᱚᱞᱮ ᱪᱮᱫᱞᱮᱠᱟ ᱢᱟᱱᱮ ᱪᱟᱞᱟᱣ ᱪᱟᱞᱟᱣ ᱵᱟᱲᱟᱜ ᱜᱮᱭᱟ ᱯᱮ
ᱦᱮᱸ ᱛᱚᱨᱦᱚᱫ ᱜᱚᱡ ᱫᱚ ᱜᱚᱝᱠᱮ ᱠᱩᱴᱷᱤᱱ ᱞᱮ ᱪᱟᱞᱟᱜᱼᱟ ᱚᱱᱟ ᱠᱟᱛᱷᱟ ᱞᱟᱹᱭ ᱛᱚᱨᱦᱚᱫ ᱢᱟᱱᱮ ᱟᱹᱰᱤ ᱡᱩᱛ ᱩᱱᱠᱩ ᱜᱚᱡ ᱨᱮ ᱦᱮᱸᱥᱮ ᱛᱚᱨᱚᱦᱚᱫ ᱢᱟᱱᱮ ᱦᱚᱜ-ᱚᱭ ᱱᱟᱦᱟᱜ ᱫᱤᱱ ᱚᱱᱮ ᱫᱟᱜ ᱠᱚᱨᱮ ᱦᱚᱸ ᱟᱹᱰᱤ ᱡᱳᱨ ᱠᱚ ᱱᱮᱛᱟᱨ ᱫᱚᱠᱚ ᱚᱸ ᱚᱱᱮ ᱠᱚ ᱤᱭᱟᱹ ᱠᱚᱜᱼᱟ ᱟᱨᱠᱤ ᱦᱮᱸᱥᱮ ᱛᱟᱯᱚᱨᱮ ᱩᱱᱠᱩ ᱩᱱᱠᱩ ᱨᱚᱠᱚᱡ ᱡᱚᱢ ᱠᱚᱠᱚ ᱫᱚᱢᱮ ᱠᱚ ᱦᱤᱡᱩᱜᱼᱟ ᱛᱚ ᱚᱱᱟ ᱢᱩᱰᱩ ᱠᱚᱨᱮ ᱫᱟᱜ ᱢᱮᱱᱟᱜᱼᱟ ᱚᱱᱟ ᱠᱚᱨᱮ ᱧᱟᱢ ᱵᱟᱲᱟ ᱠᱚᱜᱮ ᱚᱱᱟ ᱠᱚᱨᱮ ᱞᱮ ᱯᱟᱹᱥᱤ ᱦᱚᱸᱞᱮ ᱚᱰᱟᱣ ᱜᱮ ᱟᱨ ᱛᱟᱦᱚᱞᱮ ᱡᱟᱢᱵᱲᱳ ᱠᱚᱫᱚᱯᱮ ᱡᱚᱢ ᱠᱚᱣᱟ ᱥᱮ ᱵᱟᱝ?
ᱳᱭ ᱡᱟᱢᱲᱩ ᱠᱚᱜᱮ ᱦᱞᱮ ᱡᱚᱢ ᱠᱚ ᱜᱮᱭᱟ ᱞᱮ ᱱᱟᱜ ᱡᱟᱸᱵᱽᱩᱲᱩ ᱫᱚ ᱱᱟᱜ ᱡᱚᱢ ᱫᱚᱞᱮ ᱡᱚᱢ ᱠᱚᱜᱮᱭᱟ ᱟᱫᱚ ᱱᱟᱜ ᱡᱟᱸᱵᱽᱲᱩ ᱫᱚ ᱧᱟᱢ ᱵᱟᱲᱟᱜ ᱵᱤᱥᱤ ᱵᱟᱠᱚ ᱧᱟᱢ ᱵᱟᱲᱟᱜ ᱜᱮᱭᱟ ᱟᱨᱠᱤ ᱟᱞᱮᱥᱮᱫ ᱫᱚ ᱱᱟᱜ
ᱟᱨ ᱱᱚᱛᱮ ᱦᱮᱱᱟᱜ ᱫᱚ ᱦᱮᱱᱟᱜ ᱠᱟᱫ ᱠᱚᱣᱟ ᱡᱟᱸᱵᱽᱲᱩ ᱦᱚᱸ ᱱᱟᱦᱟᱜ ᱮ ᱡᱟᱸᱜᱲᱩ ᱡᱟᱸᱵᱽᱲᱩ ᱦᱚᱸ ᱵᱟᱨ ᱨᱚᱠᱚᱢ ᱠᱚᱜᱮ ᱡᱟᱸᱵᱽᱲᱩ ᱢᱮᱱᱟᱜ ᱠᱟᱜ ᱠᱚᱣᱟ ᱱᱤᱭᱟᱹ ᱜᱷᱟᱹᱲᱤ ᱫᱚ ᱵᱟᱝ ᱥᱮ ᱟᱨᱚ ᱛᱤᱱᱟᱹᱜ ᱠᱚ ᱢᱮᱱᱟᱜ ᱠᱚᱣᱟ
ᱦᱩᱸ
ᱢᱟᱱᱮ ᱪᱮᱫ ᱟᱹᱞᱤᱧ ᱫᱚ ᱡᱟᱢᱲᱳ ᱫᱚ ᱱᱤᱭᱟᱹ ᱜᱷᱟᱹᱲᱤᱡ ᱫᱚ ᱵᱟᱨ ᱨᱚᱠᱚᱢ ᱠᱚᱜᱮ ᱛᱚ ᱵᱟᱲᱟᱭ ᱢᱮᱱᱟᱜᱼᱟ ᱟᱫᱚ ᱟᱵᱮᱱ
ᱦᱮᱸ ᱦᱳᱭ ᱵᱟᱝ ᱵᱟᱝ ᱵᱟ
ᱦᱮᱸ
ᱟᱨ ᱟᱯᱮᱥᱮᱫ ᱱᱟᱜ ᱠᱩᱞᱟᱹᱭ ᱢᱩᱞᱟᱹᱭ ᱠᱚᱠᱚ ᱧᱟᱢᱚᱜ ᱟᱥᱮ ᱵᱟᱝ ᱥᱩᱠᱨᱤ ᱠᱚ
ᱦᱮᱸ ᱜᱚᱝᱠᱮ ᱠᱩᱞᱟᱹᱭ ᱠᱚᱫᱚ ᱟᱹᱰᱤ ᱵᱮᱥᱤ ᱠᱩᱞᱟᱹᱭ ᱥᱩᱠᱨᱤ ᱥᱩᱠᱨᱤ ᱟᱞᱮ ᱥᱮᱸᱫᱽᱨᱟ ᱪᱟᱞᱟᱣ ᱠᱟᱛᱮᱫ ᱱᱤᱭᱟᱹ
ᱤᱭᱟᱹ ᱯᱟᱨᱟᱢᱮᱱ ᱱᱚᱣᱟ ᱱᱚᱣᱟ ᱤᱭᱟᱹ ᱨᱮ
ᱨᱟ ᱡᱟᱦᱟᱸ ᱥᱮᱸᱫᱨᱟ ᱤᱭᱟᱹ ᱨᱮ ᱚᱸᱰᱮ ᱚᱱᱟᱨᱮ ᱦᱟᱸᱜ ᱟᱞᱮ ᱟᱹᱛᱩ ᱨᱮᱱ ᱛᱮ
ᱱᱚᱰᱮ ᱠᱚ ᱜᱚᱡ ᱞᱮᱫ ᱠᱟᱣᱟ
ᱵᱩᱡᱷᱟᱹᱣ ᱠᱮᱫᱟ ᱵᱮᱱ ᱟᱫᱚ ᱩᱱᱤ ᱡᱟᱦᱟᱸ ᱢᱤᱫᱴᱟᱝ ᱞᱟᱥᱴ
ᱚᱱᱟ ᱞᱟᱞ ᱛᱚᱜᱚᱡ ᱫᱷᱟᱲᱟ ᱨᱮ ᱠᱚ ᱛᱟᱯᱤᱧ ᱠᱮᱫᱮᱭᱟ ᱵᱩᱡᱷᱟᱣ ᱠᱮ-ᱟ ᱵᱮᱱ ᱦᱳᱭ ᱦᱳᱭ ᱦᱳᱭ
ᱛᱚ ᱢᱟᱱᱮ ᱥᱩᱠᱨᱤ ᱟᱹᱰᱤ ᱢᱟᱨᱟᱝ ᱮ ᱛᱟᱦᱮ
ᱟᱰᱤ ᱢᱟᱨᱟᱝ-ᱮ ᱛᱟᱦᱮᱸ ᱞᱮᱱ ᱫᱚᱭ ᱦᱩᱭᱩᱜ ᱪᱚ ᱱᱚᱝᱠᱟ ᱯᱳᱱᱨᱚ ᱠᱮᱡᱤ ᱞᱮᱠᱟᱭ ᱡᱤᱞ-ᱟ
ᱵᱚᱦᱚᱜ ᱢᱮᱥᱟ ᱠᱟᱛᱮᱫ ᱟᱫᱚ ᱵᱮᱱ ᱵᱩᱡᱽᱫᱟ ᱢᱟᱱᱮ ᱛᱤᱱᱟᱹᱜ ᱢᱟᱨᱟᱝ ᱟᱭ ᱢᱤᱫᱴᱷᱟᱝ ᱩᱨᱤᱡ ᱥᱚᱢᱟᱱ
ᱦᱳ ᱩᱱ ᱢᱟᱨᱟᱝ-ᱤᱡ ᱥᱩᱠᱨᱤ ᱫᱚ ᱜᱚᱜ ᱠᱟᱛᱮᱫ ᱤᱫᱤ ᱫᱟᱲᱮ ᱛᱩᱞ ᱠᱟᱛᱮᱫ ᱤᱫᱤ ᱜᱚᱫ ᱠᱟᱢᱟ ᱢᱟᱱᱮ ᱪᱮᱫ ᱞᱮᱠᱟ ᱪᱮᱫ ᱠᱟᱭ ᱡᱚᱠᱷᱚᱢ ᱱᱟ ᱢᱟᱱᱮ ᱠᱟᱴᱟ ᱢᱟᱴᱟ ᱠᱚ ᱵᱷᱟᱜᱮ ᱮᱱ ᱛᱟᱭᱟ ᱥᱮ ᱵᱟᱝ?
ᱦᱮᱸ ᱦᱮᱸ ᱵᱷᱟᱜᱤ ᱧᱚᱜ ᱠᱟᱱ ᱛᱟᱭᱟ ᱱᱤᱭᱟᱹ ᱜᱷᱟᱹᱲᱤᱡ ᱫᱚ ᱵᱷᱟᱜᱮ ᱠᱟᱱ ᱛᱟᱭᱟ ᱢᱟᱱᱮ ᱜᱚᱝᱠᱮ ᱚᱱᱟ ᱠᱟᱹᱴᱤᱡ ᱞᱤᱧ ᱟᱸᱡᱚᱢ ᱟᱵᱮᱱ ᱠᱟᱱᱟ ᱪᱮᱫᱠᱟ ᱦᱩᱭ ᱠᱟᱱᱟ ᱟᱞᱮ ᱛᱚ ᱢᱟᱱᱮ ᱮᱢᱚᱱ ᱥᱟᱹᱢᱳᱥ ᱠᱟᱱ ᱛᱟᱞᱮᱭᱟ ᱛᱚ ᱢᱟᱱᱮ ᱚᱠᱟ ᱫᱩ ᱦᱟᱡᱟᱨ ᱛᱮᱭᱤᱥ ᱠᱷᱚᱱᱟᱜ ᱟᱨᱠᱤ ᱡᱚᱠᱷᱚᱱ ᱜᱚᱡ ᱠᱚ ᱟᱨᱟᱢᱵᱷᱚ ᱠᱮᱫᱼᱟ ᱥᱮ ᱛᱚᱠᱷᱚᱱ ᱠᱷᱚᱱᱟᱜ ᱟᱫᱚ ᱢᱚᱴᱟ-ᱢᱩᱴᱤ ᱡᱟᱸᱦᱟ ᱥᱮᱫ ᱜᱮ ᱥᱩᱠᱨᱤ ᱦᱤᱡᱩᱜᱼᱟ ᱠᱮᱪᱟᱭ ᱠᱟᱱ ᱜᱮ ᱜᱮᱭᱟᱠᱚ ᱥᱟᱸᱦᱚᱥ ᱵᱟᱹᱲᱛᱤ ᱞᱮᱠᱷᱟᱱ ᱜᱚᱢᱠᱮ ᱟᱫᱚ ᱢᱟᱱᱮ ᱡᱳᱥ ᱜᱮ ᱟᱞᱟᱫᱟ ᱠᱚ ᱮᱢᱟᱜ-ᱟ
ᱡᱳᱥ ᱜᱮ ᱟᱞᱟᱫᱟ ᱛᱟᱦᱮᱱᱟ ᱥᱮ ᱚᱱᱟ ᱨᱮᱫᱚ
ᱟᱨ ᱛᱚᱠᱷᱚᱱ ᱠᱷᱚᱱᱟᱜ ᱮᱢᱚᱱ ᱜᱚᱡ ᱠᱚ ᱟᱨᱟᱢᱵᱷᱚ ᱠᱮᱫᱼᱟ ᱮᱱᱛᱮ ᱟᱫᱚ ᱮᱱᱛᱮ ᱩᱱᱤ ᱡᱟᱦᱟᱸᱭ ᱫᱟᱫᱟ ᱦᱚᱲ ᱩᱥᱩᱞ ᱛᱟᱦᱮᱸ ᱞᱮᱱᱛᱮ ᱢᱚᱴᱟᱢᱩᱴᱤ ᱥᱮᱨᱚᱠᱚᱢ ᱵᱟᱠᱚ ᱜᱮᱨ ᱫᱟᱲᱮ ᱠᱟᱣᱫᱮᱭᱟ ᱵᱟᱝᱠᱷᱟᱱ ᱡᱩᱫᱤ ᱩᱱᱟᱹᱜ ᱩᱥᱩᱞ ᱦᱚᱲ ᱵᱟᱝ ᱠᱷᱟᱭ ᱵᱟᱝ ᱩᱱᱤ ᱫᱚ ᱠᱚ ᱜᱮᱨ ᱜᱚᱡ ᱛᱟᱵᱤᱱᱟ ᱠᱚ ᱯᱩᱨᱟᱹ ᱵᱩᱡᱷᱟᱹᱣ ᱠᱮ-ᱟ ᱵᱮᱱ ᱟᱫᱚ
ᱩᱱ ᱩᱱ ᱢᱟᱨᱟᱝᱤᱡ ᱥᱩᱠᱨᱤ ᱴᱷᱮᱱ ᱮᱠᱞᱟ ᱪᱟᱶ ᱠᱷᱚᱱᱟᱜ ᱱᱟᱜ ᱵᱚᱛᱚᱨ ᱜᱮ ᱵᱩᱡᱷᱟᱹᱜᱼᱟ
ᱦᱮᱸ ᱦᱮᱸ ᱟᱫᱚ ᱩᱱ ᱫᱚ ᱪᱮᱫ ᱞᱮᱠᱟ ᱦᱩᱭ ᱟᱠᱟᱱᱟ ᱟᱸᱡᱚᱢ ᱵᱮᱱ ᱦᱮ ᱥᱩᱠᱨᱤ ᱵᱤᱨ ᱠᱷᱚᱱᱟᱜ ᱛᱩᱫ ᱟᱠᱟᱱᱟ ᱟᱨ ᱩᱱᱤ ᱦᱚᱸ ᱵᱞᱚᱠ ᱨᱮ ᱢᱮᱱᱟᱜ ᱠᱟᱫᱮᱭᱟ ᱴᱷᱤᱠ ᱜᱮᱭᱟ ᱡᱚᱛᱚ ᱯᱟᱱᱛᱷᱟ ᱨᱮᱜᱮ ᱢᱮᱱᱟᱜ ᱠᱚᱣᱟ ᱟᱫᱚ ᱵᱞᱚᱠ ᱵᱞᱚᱠ ᱨᱮ ᱠᱤᱪᱷᱩ ᱠᱚ ᱛᱤᱸᱜᱩᱱᱟ ᱟᱨ ᱠᱤᱪᱷᱩ ᱫᱚ ᱯᱟᱱᱛᱷᱟᱭ ᱛᱟᱞᱮᱭᱟ ᱠᱚ ᱟᱫᱚ ᱮᱱᱛᱮᱫ ᱢᱟᱱᱮ ᱥᱩᱠᱨᱤ ᱧᱟᱢ ᱠᱟᱫᱮᱭᱟᱭ ᱯᱩᱨᱟᱹ ᱢᱟᱱᱮ ᱚᱱᱟ ᱯᱩᱨᱟᱹ ᱫᱚᱱ ᱠᱟᱜᱼᱟᱭ ᱵᱩᱡᱷᱟᱹᱣ ᱠᱮᱫᱟ ᱵᱮᱱ ᱦᱟᱲ ᱧᱮᱞᱛᱮ ᱟᱨ ᱩᱱᱤ ᱠᱮᱪᱟ ᱠᱟᱛᱮᱫ
ᱫᱚ ᱩᱱᱤ ᱥᱩᱠᱨᱤ ᱫᱚ ᱮᱴᱟᱜ ᱥᱮᱫ ᱫᱟᱹᱲ ᱨᱮᱱᱟᱜ ᱫᱚ ᱵᱟᱭ ᱨᱤᱠᱟᱹ ᱞᱮᱫᱟ
ᱦᱮᱸ
ᱟᱨ ᱡᱮ ᱦᱟᱹᱥᱩ ᱦᱚᱪᱚ ᱠᱟᱫᱮᱭᱟ ᱟᱫᱚ ᱚᱱᱟ ᱯᱚᱨᱮ ᱚᱱᱮ ᱠᱚ ᱴᱟᱱᱰᱟ ᱠᱮᱫ ᱛᱮ ᱚᱱᱟ ᱠᱟᱴᱤᱡ ᱤᱭᱟᱹ ᱨᱮᱠᱚ ᱥᱟᱹᱜᱩᱱ ᱠᱮᱫᱮᱭᱟ ᱚᱱᱟ ᱟᱲᱟᱨ ᱨᱮ ᱵᱩᱡᱷᱟᱹᱣ ᱵᱷᱟᱲᱟ ᱫᱚ ᱵᱟᱠᱚ ᱞᱟᱹᱭᱟ ᱦᱮᱸ ᱫᱷᱟᱲᱟ ᱜᱮᱠᱚ ᱞᱟᱹᱭᱟ ᱵᱷᱟᱲᱟ ᱨᱮᱜᱮ ᱟᱫᱚ ᱚᱱᱟ ᱯᱚᱨᱮ ᱚᱱᱮ ᱫᱟᱹᱲ ᱥᱚᱨᱚᱨᱟᱣ ᱮᱱᱟ ᱟᱫᱚ ᱚᱱᱛᱮ ᱜᱮ ᱠᱚ ᱦᱮᱡ ᱮᱱᱟ ᱢᱚᱬᱮ ᱜᱚᱴᱮᱱ ᱛᱮᱠᱚ ᱠᱮᱪᱟ ᱠᱮᱫᱮᱭᱟ ᱛᱚᱵᱮ ᱟᱱᱟᱜ ᱠᱟᱹᱴᱤᱡ ᱮ ᱤᱡᱟᱹᱭᱮᱱᱟ ᱟᱨᱠᱤ ᱛᱟᱨᱯᱚᱨᱮ ᱠᱩᱴᱟᱹᱢ ᱠᱮᱫᱮᱭᱟᱠᱚ ᱟᱹᱜᱩ ᱠᱮᱫᱭᱟᱠᱚ ᱟᱨ ᱜᱚᱝᱠᱮ ᱥᱟᱹᱨᱤ ᱠᱟᱛᱷᱟ ᱚᱱᱟ ᱧᱮᱞ ᱛᱮ ᱱᱤᱡᱮ ᱦᱚᱸ ᱢᱟᱱᱮ ᱮᱛᱚ ᱵᱚᱛᱚᱨ ᱵᱩᱡᱷᱟᱹᱜ ᱠᱟᱱ ᱛᱟᱦᱮᱸᱫ ᱟᱞᱮ ᱫᱟᱫᱟ ᱡᱟᱦᱟᱸ ᱠᱚ ᱜᱮᱨ ᱟᱠᱟᱫ ᱫᱮᱭᱟ ᱠᱚ ᱵᱩᱡᱷᱟᱹᱣ ᱠᱮᱫ ᱟᱵᱤᱱ ᱟᱰᱤ ᱵᱚᱛᱚᱨ ᱪᱟᱵᱟᱜ-ᱟ
ᱵᱚᱛᱚᱨ ᱛᱚ ᱵᱩᱡᱷᱟᱹᱜ ᱜᱮᱭᱟ ᱧᱮᱞ ᱢᱟᱱᱮ ᱟᱨ ᱩᱱᱟᱹᱜ ᱥᱩᱨ ᱠᱷᱚᱱᱟᱜ ᱢᱟᱱᱮ ᱚᱱᱠᱟ ᱧᱮᱞᱮᱭᱟᱢ ᱡᱮ ᱪᱮᱫ ᱞᱮᱠᱟ ᱵᱟᱷᱯᱛᱮ ᱜᱮᱨ ᱟᱠᱟᱫᱤᱭᱟ ᱠᱟᱹᱴᱤᱡ ᱢᱚᱱᱮ ᱡᱤᱣᱤ ᱠᱚ ᱚᱠᱟ ᱞᱮᱠᱟ ᱪᱚ ᱵᱩᱡᱷᱟᱹᱣ ᱜᱚᱫᱚᱜᱼᱟ ᱪᱩᱢᱩᱞ ᱪᱩᱢᱩᱞ ᱜᱮ
ᱢᱟᱱᱮ ᱪᱮᱫᱤᱧ ᱞᱟᱹᱭᱟ ᱢᱟᱱᱮ ᱟᱨᱦᱚᱸ ᱟᱛᱳ ᱨᱮᱱ ᱦᱚᱲ ᱠᱚᱛᱮ ᱯᱩᱭᱥᱟᱹ ᱠᱚᱞᱮ ᱪᱟᱸᱫᱟ ᱠᱮᱫ ᱮ ᱵᱮᱥ ᱠᱮᱫᱤᱫᱤᱭᱟᱞᱮ ᱦᱮᱸ ᱟᱠᱚ ᱚᱲᱟᱜ ᱠᱷᱚᱱᱟᱜ ᱫᱚ ᱪᱮᱫ ᱯᱩᱭᱥᱟᱹ ᱮᱢ ᱵᱟᱝ ᱞᱟᱜᱟᱣ ᱟᱠᱟᱱᱟ ᱛᱚ ᱟᱛᱳ ᱨᱮᱱ ᱜᱮᱠᱚ ᱪᱟᱸᱫᱟ ᱠᱮᱜᱼᱟ
ᱪᱟᱸᱫᱟ ᱠᱮᱫᱼᱟ
ᱛᱟᱯᱚᱨ ᱚᱱᱟᱜᱮ ᱡᱮ ᱤᱭᱟᱹ ᱠᱟᱛᱮ ᱦᱚᱥᱯᱤᱴᱟᱞ ᱠᱚ ᱤᱫᱤ ᱠᱮᱫᱮᱭᱟ ᱵᱮᱥ ᱵᱟᱲᱟ ᱦᱚᱪᱚ ᱵᱮᱥ ᱵᱟᱲᱟ ᱜᱮ ᱛᱟᱲᱟᱢ ᱵᱟᱲᱟ ᱮᱫᱟᱭ
ᱦᱩᱸ ᱦᱩᱸ
ᱟᱞᱮ ᱥᱮᱫ ᱢᱟ ᱚᱱᱠᱟ ᱦᱚᱸ ᱥᱮᱸᱫᱽᱨᱟ ᱫᱚ ᱟᱞᱮ ᱫᱚ ᱱᱟᱦᱟᱜ ᱳᱭ ᱡᱟᱦᱟᱱᱟᱜ ᱰᱮᱴ ᱠᱚ ᱛᱟᱹᱨᱤᱠᱷ ᱠᱚᱨᱮᱱᱟᱜ ᱥᱮᱸᱫᱽᱨᱟ ᱠᱚ ᱚᱱᱟ ᱠᱚᱜᱮᱞᱮ ᱪᱟᱞᱟᱣ ᱵᱟᱲᱟᱜ ᱜᱮᱭᱟ ᱱᱤᱭᱟᱹ ᱫᱷᱟᱣ ᱫᱚ ᱵᱮᱥᱤ ᱫᱚ ᱢᱤᱫᱴᱟᱝ ᱞᱮ ᱜᱚᱡ ᱞᱮᱫᱮᱭᱟ ᱡᱟᱦᱟᱸ ᱜᱮ ᱪᱚᱞᱤᱥ ᱚᱭ ᱪᱚᱞᱤᱥ ᱯᱚᱸᱭᱛᱟᱞᱤᱥ ᱠᱮᱡᱤ ᱧᱩᱜᱤᱡ ᱜᱮ ᱞᱟᱴᱩ ᱧᱚᱜ ᱜᱮᱭᱟ ᱟᱨ ᱟᱞᱮ ᱫᱚ ᱥᱮᱸᱫᱽᱨᱟ ᱦᱚᱸ ᱥᱮᱸᱫᱽᱨᱟ ᱠᱚᱜᱮᱭᱟᱞᱮ ᱟᱨ ᱢᱟᱱᱮ ᱡᱟᱦᱟᱸ ᱛᱤᱥ ᱠᱚᱨᱮ ᱡᱩᱫᱤ ᱮᱠᱞᱟ ᱦᱚᱭᱛᱚ ᱞᱮ ᱪᱟᱞᱟᱣ ᱮᱱᱟ ᱟᱫᱚ ᱚᱱᱮ ᱯᱷᱟᱹᱥᱤ ᱢᱮᱱᱟᱜᱼᱟ ᱯᱷᱟᱹᱥᱤ ᱞᱮ ᱚᱰᱟᱣ ᱠᱮᱫᱟ ᱟᱨ ᱱᱤᱭᱟᱹ ᱥᱚᱡᱮ ᱯᱟᱱᱛᱷᱟ ᱤᱫᱤᱭᱟᱞᱮ
ᱟᱢ
ᱱᱚᱜᱼ ᱱᱚᱝᱠᱟ ᱠᱟᱛᱮᱫ ᱞᱮ ᱜᱚᱡ ᱠᱚᱣᱟ ᱢᱟᱱᱮ ᱡᱩᱫᱤ ᱦᱩᱭᱩᱜᱟ ᱦᱳᱭ ᱮᱠᱞᱟ ᱡᱩᱫᱤ ᱞᱮ ᱪᱟᱞᱟᱣ ᱮᱱᱟ ᱦᱚᱭ ᱱᱤᱭᱟᱹ ᱟᱞᱮ ᱢᱤᱫ ᱟᱹᱛᱩᱱᱨᱮᱱ ᱜᱮᱞᱮ ᱪᱟᱞᱣ ᱮᱱᱟ ᱟᱫᱚ ᱛᱚᱠᱷᱚᱱ ᱫᱚ ᱟᱫᱚ ᱢᱟᱱᱮ ᱯᱷᱟᱹᱥᱤ ᱞᱮ ᱚᱰᱟᱣ ᱠᱮᱫᱟ ᱵᱟᱝᱠᱷᱟᱱ ᱫᱚ ᱡᱩᱫᱤ ᱡᱷᱚᱛᱚ ᱢᱤᱫᱴᱮᱱ ᱜᱤᱨᱟᱹ ᱥᱮᱸᱫᱽᱨᱟ ᱛᱟᱦᱮᱱᱟ ᱛᱚᱠᱷᱚᱱ ᱠᱤ ᱟᱨ ᱯᱷᱟᱹᱥᱤ ᱚᱰᱟᱣᱪᱚᱝ ᱦᱚᱲ ᱥᱮᱛᱟ ᱢᱮᱛᱟ ᱠᱚ ᱛᱟᱱᱟᱜ ᱠᱚ ᱡᱷᱟᱹᱞᱤᱜ ᱟᱠᱚ ᱥᱮ ᱛᱚᱠᱷᱚᱱ ᱫᱚ ᱟᱨ ᱮᱜᱮᱨᱟ ᱠᱚ ᱥᱮ ᱛᱠᱷᱚᱱ ᱫᱚ ᱵᱟᱠᱚ ᱠᱟᱠᱚ ᱯᱟᱥᱤ ᱵᱟᱠᱚ ᱳᱰᱟᱣ ᱦᱚᱪᱚ ᱟᱜ-ᱟ ᱳᱭ ᱮᱠᱞᱟ ᱠᱚᱨᱮ ᱪᱟᱞᱟᱣ ᱞᱮᱱᱠᱷᱟᱱ ᱜᱮ ᱯᱷᱟᱥᱤ ᱢᱟᱥᱤ ᱠᱚ ᱞᱮ ᱤᱫᱤᱭᱮ ᱟᱨ ᱡᱚᱛᱚ ᱨᱚᱠᱚᱢ ᱟᱜ ᱜᱮ ᱯᱷᱟᱹᱥᱤ ᱢᱮᱱᱟᱜ ᱛᱟᱞᱮᱭᱟ ᱠᱩᱞᱟᱹᱭ ᱯᱷᱟᱹᱥᱤ ᱠᱚᱦᱚᱸ ᱢᱮᱱᱟᱜᱼᱟ
ᱟᱨ ᱛᱚᱨᱚᱫ ᱢᱚᱨᱚᱫ ᱯᱷᱟᱹᱥᱤ ᱠᱚ ᱠᱷᱟᱧᱪᱟᱼ ᱢᱟᱧᱪᱟ ᱠᱚ ᱡᱚᱛᱚ ᱨᱚᱠᱚᱢᱟᱜ ᱜᱮ ᱟᱨ ᱵᱤᱨ ᱫᱤᱥᱚᱢ ᱦᱚᱲᱟᱜ ᱫᱚ ᱱᱟᱜ ᱡᱚᱛᱚ ᱨᱚᱠᱚᱢᱟᱜ ᱨᱮᱱᱟᱜ ᱛᱟᱦᱮᱱᱟ ᱥᱮ ᱦᱚᱭ ᱦᱚᱭ ᱥᱮᱱᱚᱜ ᱠᱷᱟᱱᱮᱢ ᱦᱟᱸᱜ
ᱟᱞᱮ ᱦᱚᱸ ᱞᱟᱦᱟ ᱛᱮᱫᱚ ᱯᱟᱹᱥᱤᱩ ᱫᱚᱞᱮ ᱚᱰᱟᱣ ᱛᱟᱦᱮᱸᱫ ᱟᱫᱚ ᱢᱚᱱᱮ ᱵᱟᱲᱟ ᱠᱟᱜ ᱞᱮ ᱡᱮ, ᱵᱟᱝ ᱠᱷᱮᱥᱤᱭᱟᱜ ᱫᱚ ᱯᱷᱟᱹᱥᱤ ᱫᱚ ᱵᱟᱝᱞᱮ ᱵᱮᱣᱦᱟᱨᱮᱜᱼᱟ ᱾ ᱱᱮᱛᱟᱨ ᱫᱚ ᱚᱱᱟ ᱤᱭᱟᱹᱜᱮ ᱥᱮᱸᱫᱽᱨᱟ ᱪᱟᱞᱟᱜ ᱢᱮ ᱪᱚ ᱟᱨ ᱜᱚᱡ ᱟᱹᱜᱩ ᱠᱚᱢᱮ ᱾
ᱟᱫᱚ ᱱᱟᱜ ᱜᱮ ᱮᱠᱞᱟ ᱮᱠᱞᱟᱢ ᱥᱮᱸᱫᱽᱨᱟᱢ ᱪᱟᱞᱟᱣ ᱞᱮᱱᱠᱷᱟᱱ ᱛᱚᱠᱷᱚᱱ ᱫᱚ ᱯᱟᱹᱥᱤ ᱠᱚ ᱚᱰᱟᱣ ᱦᱚᱪᱚᱣᱟᱠᱚᱣᱟ ᱟᱨ ᱜᱤᱨᱟᱹ ᱥᱮᱸᱫᱽᱨᱟᱹ ᱜᱤᱨᱟᱹ ᱥᱮᱸᱫᱽᱨᱟᱢ ᱪᱟ ᱢᱟᱱᱮ ᱛᱚᱠᱷᱚᱱ ᱜᱮ ᱟᱨ ᱯᱷᱟᱹᱥᱤ ᱠᱚ ᱚᱰᱟᱣ ᱦᱚᱪᱚ ᱛᱚᱠᱷᱚᱱ ᱫᱚᱠᱚ ᱛᱚᱠᱷᱚᱱ ᱫᱚ ᱵᱟᱠᱚ ᱚᱰᱟᱣ ᱦᱚᱪᱚᱣᱟᱜ-ᱟ ᱥᱮ ᱾
ᱦᱮᱸ ᱥᱟᱯᱨᱟᱢ ᱜᱮᱡᱮᱨ ᱩᱱᱟᱹᱜ ᱦᱚᱲ ᱛᱟᱞᱟᱨᱮ ᱚᱠᱟᱨᱮ ᱪᱚ ᱚᱠᱚᱭ ᱪᱤᱠᱟᱹ ᱫᱟᱸᱲ ᱵᱚᱞᱱᱟ ᱦᱮᱸ ᱵᱟᱝ?
ᱦᱚᱭ ᱾ ᱵᱟᱭ ᱠᱩᱨᱤᱪ
ᱦᱟᱨᱟ ᱱᱟᱭ ᱫᱮᱣᱟᱥ
ᱦᱩᱸ ᱦᱩᱸ ᱟᱨ ᱥᱮᱛᱟ ᱠᱚᱦᱚᱸ ᱱᱟᱦᱟᱜ ᱠᱚ ᱫᱟᱹᱲ ᱫᱟᱹᱲ ᱵᱚᱞᱚᱱ ᱜᱮᱭᱟ ᱥᱮ ᱛᱟ ᱠᱚᱦᱚᱸ ᱠᱚ ᱪᱟᱢ ᱡᱷᱟᱹᱞᱤ ᱢᱟᱠᱚ ᱜᱮᱨᱟ ᱠᱚ ᱥᱮ ᱱᱤᱭᱟᱹ ᱠᱚ ᱯᱷᱟᱹᱥᱤ ᱠᱚ ᱚᱰᱟᱣ ᱠᱟᱫᱟ ᱚᱱᱟ ᱚᱸᱰᱮ ᱢᱤᱫᱴᱟᱝ ᱠᱷᱟᱹᱯᱟᱹᱨᱤ ᱢᱤᱫᱴᱟᱝ ᱟᱹᱰᱤ ᱢᱟᱨᱟᱝ ᱢᱮᱱᱟᱜ ᱦᱩᱭᱩᱜᱼᱟ ᱚᱱᱟ ᱾ ᱚᱱᱟ ᱠᱚ ᱠᱷᱟᱹᱛᱤᱨ ᱱᱟᱜ ᱵᱟᱝ ᱚᱰᱟᱣ ᱵᱟᱲᱟ ᱦᱩᱭᱩᱜ ᱜᱮᱭᱟ ᱢᱮᱥᱤᱱ ᱾
ᱦᱚᱸᱜ ᱟᱨ ᱠᱟᱛᱷᱟ ᱡᱮ ᱚ ᱜᱚᱢᱠᱮ ᱢᱟᱱᱮ ᱚᱱᱟ ᱯᱟᱹᱥᱤ ᱢᱤᱫ ᱵᱟᱨᱴᱮᱡ ᱟᱹᱰᱤ ᱠᱤᱪᱷᱩ ᱠᱚ ᱵᱩᱡᱽ ᱠᱟᱫ ᱛᱮ ᱚᱱᱟ ᱠᱚᱠᱚ ᱚᱰᱟᱣ ᱵᱟᱲᱟᱭᱮᱫᱼᱟ ᱟᱨ ‌ ᱮ, ᱞᱟᱦᱟ ᱛᱮᱫᱚ ᱠᱤᱱᱛᱩ ᱟᱨ ᱥᱮᱸᱫᱽᱨᱟ ᱫᱚ ᱠᱤᱱᱛᱩ ᱚᱱᱟ ᱠᱮᱪᱟ ᱟᱛᱮᱫ ᱜᱮ ᱥᱮᱸᱫᱽᱨᱟ ᱠᱚ ᱪᱟᱞᱟᱣ ᱠᱚᱜᱼᱟ, ᱦᱮᱸ ᱵᱟᱝ, ᱥᱮᱫᱟᱭ ᱨᱮᱫᱚ ᱦᱮᱸ ᱥᱮ?
ᱦᱚᱭ ᱦᱚᱭ, ᱟᱫᱚ ᱱᱮᱛᱟᱨ ᱢᱟ ᱡᱚᱛᱚ ᱡᱚᱛᱚ ᱜᱮᱠᱚ ᱡᱚᱛᱚ ᱠᱚ ᱦᱚᱡ ᱤᱫᱤᱭᱮᱫᱟ ᱜᱚᱝᱠᱮ ᱾ ᱦᱮ ᱦᱮ ᱦᱮ
ᱦᱮ ᱦᱮ ᱮᱠᱟᱞ-ᱮᱠᱟᱞ ᱚᱱᱮ ᱡᱮ ᱡᱟᱦᱟᱸ ᱵᱮᱱ ᱞᱟᱹᱭ ᱠᱮᱜᱼᱟ ᱾ ᱩᱱᱠᱩ ᱯᱷᱟᱥᱤ ᱦᱚᱸ ᱪᱮᱫ ᱞᱮᱠᱟᱭ ᱫᱟ? ᱵᱟᱲᱟᱭᱟᱢ ᱥᱮ ᱡᱩᱫᱤ ᱠᱚ ᱵᱩᱡᱽ ᱠᱟᱜᱼᱟ ᱟᱨ ᱵᱤᱨ ᱟᱞᱮ ᱚᱱᱛᱮ ᱚᱱᱟ ᱚᱱᱟ ᱥᱩᱨ ᱟᱹᱛᱩ ᱥᱩᱨᱮᱱ ᱜᱮ ᱜᱚᱝᱠᱮ ᱚᱱᱛᱮ ᱩᱱᱠᱩ ᱢᱚᱬᱮᱸ ᱦᱚᱲ ᱛᱮ ᱢᱤᱫᱴᱟᱝ ᱥᱩᱠᱨᱤ ᱠᱚ ᱜᱚᱡ ᱟᱠᱟᱫᱮᱟ ᱵᱩᱡᱷᱟᱹᱣ ᱠᱮᱜ-ᱟ ᱵᱮᱱ ᱾ ᱢᱟᱱᱮ ᱚᱱᱠᱟ ᱠᱚ ᱚᱰᱟᱣ ᱚᱴᱚ ᱞᱮᱫ-ᱟ ᱧᱤᱫᱟᱹ ᱵᱮᱲᱟ ᱟᱨ ᱥᱮᱛᱟᱜ ᱵᱮᱲᱟ ᱠᱚ ᱧᱮᱞᱮ ᱠᱟᱱᱟ ᱾
ᱥᱮᱛᱟᱜ ᱵᱮᱲᱟ ᱠᱚ ᱧᱮᱞᱮ ᱠᱟᱱᱟ ᱢᱤᱫᱴᱟᱝ ᱥᱩᱠᱨᱤ ᱱᱚᱰᱮ ᱦᱮᱡ ᱠᱟᱛᱮ ᱫᱩᱲᱩᱵ ᱛᱷᱤᱨ ᱟᱠᱟᱱᱟ ᱾ ᱦᱩᱨᱻ
ᱟᱠᱚ ᱯᱷᱟᱥᱤ ᱠᱚ ᱚᱰᱟᱣ ᱚᱴᱚᱠᱟᱜ-ᱟ ᱥᱮ ᱦᱚᱸᱜᱼᱚ ᱚᱝᱠᱟ ᱡᱩᱫᱤ ᱚᱰᱟᱣ ᱠᱚ ᱴᱷᱤᱠ ᱫᱚ ᱴᱷᱤᱠ ᱜᱮᱭᱟ ᱟᱫᱚ ᱛᱤᱱᱟᱹᱜ ᱡᱚᱛᱷᱟᱛᱟ ᱜᱚᱝᱠᱮ ᱚᱱᱟ ᱢᱟ?
ᱚᱱᱟ ᱫᱚ ᱴᱷᱤᱠ ᱫᱚ ᱴᱷᱟᱠ ᱜᱮᱭᱟ ᱟᱫᱚ ᱛᱤᱱᱟᱹᱜ ᱡᱚᱛᱚᱟᱜ-ᱟ ᱚᱱᱟ ᱢᱟ ᱠᱚ ᱚᱰᱟᱣ ᱾ ᱚᱰᱟᱣ ᱚᱴᱚᱠᱟᱜ ᱠᱷᱟᱡ ᱵᱟᱜ ᱵᱟ ᱚᱱᱟ ᱚᱱᱟ ᱠᱚᱫᱚ ᱦᱚᱭ ᱮᱠᱞᱟ ᱮᱠᱞᱟ ᱢᱟᱪᱷᱟ ᱴᱷᱤᱠ ᱫᱚ ᱴᱷᱤᱠ ᱜᱮᱭᱟ ᱡᱮ ᱜᱤᱞᱟᱹᱥ ᱥᱮᱱᱫᱨᱚᱱ ᱮᱫᱟ ᱚᱱᱟ ᱫᱚ ᱾ ᱛᱮᱦᱮᱧ ᱫᱚ ᱥᱮᱸᱫᱽᱨᱟ ᱠᱟᱱᱟ ᱯᱟᱹᱥᱤ ᱛᱚ ᱫᱟᱜ ᱤᱧ ᱚᱰᱟᱣ ᱟᱠᱟᱫᱟ ᱥᱮ ᱚᱠᱚᱭ ᱥᱩᱠᱨᱤ ᱜᱚᱡ ᱠᱷᱚᱪᱟ ᱠᱮᱫᱮᱭᱟ ᱛᱟᱨᱯᱚᱨᱮ ᱦᱮᱡ ᱠᱟᱛᱮ ᱧᱮᱞᱵᱤᱱ ᱤᱱᱟᱹᱜ ᱦᱚᱭᱛᱚ ᱡᱷᱟᱹᱞᱤᱭ ᱠᱟᱱᱟᱭ ᱟᱫᱚ ᱛᱚᱠᱷᱚᱱ ᱫᱚ ᱩᱱᱤ ᱫᱚᱭ ᱤᱧ ᱠᱷᱮᱪᱟ ᱟᱠᱟᱫᱮᱭᱟ ᱛᱚᱠᱷᱚᱱ ᱫᱚ
ᱦᱩᱸ ᱦᱩᱸ ᱾
ᱟᱨ ᱛᱟᱨᱯᱚᱨ ᱟᱨᱚ ᱥᱮᱛᱟ ᱢᱮᱛᱟ ᱠᱚ ᱛᱚ ᱢᱮᱱᱟᱜ ᱠᱚᱜᱮᱭᱟ, ᱩᱱᱠᱩ ᱫᱚ ᱱᱟᱜ ᱟᱨᱠᱚ ᱡᱷᱟᱹᱞᱤᱜ ᱢᱟᱠᱚ ᱛᱚ ᱛᱚᱠᱷᱚᱱ ᱟᱨᱦᱚᱸ ᱱᱟᱜ ᱠᱷᱟᱱ ᱧᱮᱞ ᱢᱮ ᱦᱟᱸᱜ ᱾ ᱛᱚ ᱜᱚᱝᱠᱮ ᱟᱵᱤᱱ ᱴᱷᱮᱡ ᱟᱹᱵᱤᱱ ᱴᱷᱮᱡ ᱚᱱᱟ ᱦᱟᱹᱛᱤ ᱢᱟᱹᱛᱤ ᱠᱚᱱᱟᱜ ᱪᱮᱫ ᱞᱮᱠᱟ ᱢᱮᱱᱟᱜ ᱠᱚᱣᱟ ᱥᱮ?
ᱚ, ᱟᱨ ᱦᱟᱯ ᱦᱟᱹᱛᱤ ᱠᱟᱛᱷᱟ ᱟᱞᱮᱚᱵᱮᱱ ᱞᱟᱹᱭᱟ, ᱦᱟᱹᱛᱤ ᱠᱟᱛᱷᱟ ᱢᱟ ᱟᱞᱮ ᱢᱟ ᱵᱤᱨ ᱥᱩᱨ ᱫᱤᱥᱚᱢ ᱦᱚᱲ ᱠᱟᱱᱟᱞᱮ ᱜᱚᱝᱠᱮ ᱮᱠᱫᱚᱢ ᱵᱤᱨ ᱡᱟᱯᱟᱜ ᱨᱮ ᱛᱟᱞᱮ ᱚᱲᱟᱜ ᱾ ᱦᱮᱸ ᱵᱟᱝ? ᱟᱫᱚ ᱡᱚᱛᱚ ᱢᱟᱱᱮ ᱦᱟᱹᱛᱤ ᱦᱮᱡ ᱯᱤᱪᱷᱩ ᱟᱞᱮ ᱚᱲᱟᱜ ᱫᱚᱠᱚ ᱮᱠᱫᱚᱢ ᱠᱚ ᱦᱤᱨᱤ ᱞᱮᱜᱮᱭᱟ ᱾ ᱦᱮᱸ ᱠᱟᱭᱨᱟ ᱫᱟᱨᱮ ᱫᱚ ᱢᱮᱱᱟᱜᱼᱟ ᱛᱟᱯᱚᱨᱮ ᱟ
ᱮᱠ ᱯᱚᱨᱮ ᱨᱚᱦᱚᱭᱟ ᱜᱮᱭᱟ ᱛᱚ ᱦᱚᱸ ᱦᱚᱸᱜ
ᱚᱜ ᱛᱟᱭ ᱠᱚ ᱦᱤᱨᱤ ᱞᱟᱹᱜᱤᱫ ᱦᱟᱸᱛᱤ ᱫᱚ ᱢᱟᱱᱮ ᱫᱚᱢᱮ ᱠᱚ ᱦᱤᱨᱤ ᱞᱮᱭᱟ ᱫᱚᱢᱮ ᱾
ᱡ ᱱᱮᱛᱟᱨ ᱢᱟ ᱛᱟᱞᱮ ᱟᱯᱮ ᱥᱮᱫ ᱢᱮᱱᱟᱜ ᱠᱚᱣᱟ ᱥᱮ ᱱᱟᱜ ᱵᱟᱹᱱᱩᱜ ᱠᱚᱣᱟ
ᱵᱟᱝ ᱱᱤᱭᱟᱹ ᱛᱮᱜᱮ ᱫᱚ ᱟᱥᱮ ᱪᱚ ᱠᱚ ᱪᱟᱞᱟᱣ ᱟᱠᱟᱱᱟ ᱟᱹᱰᱤ
ᱵᱤᱨ ᱥᱩᱨᱨᱮ ᱱᱮᱛᱟᱨ ᱫᱚᱠᱚ ᱵᱤᱨ ᱯᱷᱟᱠᱟ ᱨᱮᱠᱚ ᱛᱟᱦᱮᱱᱟ
ᱩᱱᱠᱩ ᱵᱟᱡᱟᱨ ᱫᱤᱥᱚᱢ ᱨᱮᱱ ᱦᱚᱲ ᱜᱮᱠᱚ ᱟᱸᱡᱚᱢᱟ ᱮᱠᱫᱚᱢ ᱢᱟᱱᱮ ᱦᱮᱡ ᱜᱤᱰᱤ ᱟᱠᱟᱱᱟ ᱡᱮᱱᱚ ᱟᱞᱮᱭᱟᱜ ᱰᱟᱹᱦᱤ ᱯᱮᱨᱮᱡ ᱠᱚ ᱮᱠᱫᱚᱢ
ᱦᱩᱸ ᱟᱞᱮ ᱥᱮᱫ ᱦᱚᱸ ᱱᱚᱝᱠᱟ ᱜᱮ ᱾ ᱵᱤᱨ ᱫᱷᱟᱨᱮ ᱨᱮᱜᱮ ᱱᱟᱦᱜ ᱚᱲᱟᱜ ᱫᱚ ᱚᱲᱟᱜ ᱛᱟᱞᱮ ᱠᱤᱱᱛᱩ ᱦᱟᱹᱛᱤ ᱠᱚᱫᱚ ᱱᱚᱜ ᱱᱚᱝᱠᱟᱛᱮ ᱦᱚᱨ ᱢᱮᱱᱟᱜ ᱛᱟᱠᱚᱣᱟ ᱚᱱᱠᱟ ᱚᱠᱟ ᱛᱮᱠᱚ ᱯᱟᱨᱚᱢᱟ ᱡᱟᱦᱟᱸ ᱜᱮ ᱟᱛᱳ ᱥᱮᱫ ᱫᱚ ᱢᱤᱫ ᱵᱟᱨ ᱠᱚ ᱦᱚᱭᱛᱠᱚ ᱵᱚᱞᱚᱱᱟ
ᱟ
ᱵᱚᱞᱚ ᱫᱚ ᱵᱚᱞᱚ ᱵᱟᱞᱮ ᱵᱚᱞᱚ ᱚᱪᱚ ᱠᱚᱣᱟ ᱯᱷᱳᱱ ᱡᱳᱜᱟᱡᱳᱜᱽ ᱢᱮᱱᱟᱜ ᱛᱚ ᱢᱟᱱᱮ ᱯᱷᱩᱱ ᱠᱚ ᱫᱟ ᱠᱚ ᱡᱮ ᱱᱚᱱᱠᱟᱛᱮ ᱪᱟᱜ ᱠᱟᱱᱟ ᱥᱮ ᱟᱫᱚ ᱜᱷᱮᱨᱟᱣ ᱠᱟᱛᱮ ᱞᱮ ᱛᱤᱸᱜᱩ ᱜᱤᱲᱤ ᱠᱚᱜ ᱯᱟᱨᱚᱢᱚᱜ ᱠᱟᱱᱟ ᱯᱟᱨᱚᱢ ᱦᱚᱪᱚᱣ ᱛᱟᱨᱯᱚᱨᱮ ᱚᱱᱠᱟ ᱜᱮ ᱚᱱᱟ ᱦᱟᱹᱛᱤ ᱠᱚ ᱴᱮᱠᱟᱣ ᱫᱟᱨᱟᱢ ᱦᱩᱭᱩᱜ ᱠᱟᱱᱟ ᱵᱟᱝᱞᱮ ᱵᱚᱞᱚ ᱦᱚᱪᱚᱣᱟᱵᱚᱱᱟ
ᱵᱟᱝ ᱟᱞᱮ ᱦᱚᱸ ᱟᱛᱳ ᱫᱚ ᱵᱟᱝᱞᱮ ᱵᱚᱞᱚ ᱟᱫᱚ ᱮᱱᱛᱮ ᱢᱟᱱᱮ ᱟᱞᱮ ᱫᱚ ᱵᱤᱨ ᱥᱩᱨ ᱨᱮ ᱛᱟᱞᱮ ᱚᱲᱟᱜ ᱛᱚ ᱟᱫᱚ ᱮᱱᱛᱮ ᱮᱢᱚᱱ ᱡᱟᱭᱜᱟᱨᱮ ᱚᱱᱟ ᱵᱤᱨᱴᱟᱜ ᱤᱭᱟᱹ ᱢᱮᱱᱟᱜᱼᱟ ᱡᱚᱭᱮᱱ ᱢᱮᱱᱟᱜᱼᱟ ᱦᱮᱸ ᱥᱮ ᱢᱟᱱᱮ ᱡᱩᱫᱤ ᱵᱤᱨ ᱵᱤᱨ ᱛᱮᱠᱚ ᱦᱤᱡᱩᱜᱼᱟ ᱟᱵᱮᱱ ᱫᱚ ᱟᱫᱚ ᱵᱟᱹᱵᱤᱱ ᱵᱩᱡᱽ ᱫᱟᱲᱮᱭᱟᱜᱼᱟ ᱥᱚᱡᱮ ᱮᱠᱫᱚᱢ ᱟᱞᱮ ᱚᱲᱟᱜ ᱨᱮᱠᱚ ᱩᱰᱩᱠᱚᱜᱼᱟ
ᱟᱨ ᱜᱚᱝᱠᱮ ᱱᱚᱝᱠᱟ ᱧᱤᱫᱟᱹ ᱵᱮᱲᱟ ᱦᱤᱡᱩᱜ ᱢᱟ ᱱᱟᱜ ᱠᱷᱟᱱ ᱡᱚᱛᱚᱱᱟᱜ ᱜᱩᱲᱭᱟᱹᱣ ᱠᱟᱛᱮ